ᱦᱮᱞᱳ ᱾
ᱦᱚᱸ ᱟᱹᱞᱤᱧᱟᱜ ᱨᱚᱲ ᱵᱤᱱ ᱯᱩᱥᱴᱩ ᱥᱟ ᱵᱮᱤᱱ ᱟᱸᱡᱚᱢ ᱧᱟᱢ ᱫᱟ?
ᱦᱮᱸ ᱦᱮᱸ ᱟᱨ ᱟᱹᱞᱤᱧᱟᱜ ᱨᱚᱲ ᱟᱸᱡᱚᱢ ᱧᱟᱢ ᱫᱟᱹᱵᱤᱱ?
ᱦᱮᱸ ᱟᱞᱤᱟ ᱦᱚᱸᱞᱤᱧ ᱟᱸᱢᱚᱟ ᱧᱟᱢ ᱫᱟ ᱾
ᱦᱮᱸ ᱡᱚᱦᱟᱨ ᱜᱮ ᱾
ᱡᱚᱦᱟᱨ ᱜᱮ ᱾
ᱦ ᱛᱚ ᱟᱹᱵᱤᱱ ᱫᱚ ᱚᱠᱟ ᱠᱷᱚᱱᱟᱜ ᱵᱤᱱ ᱢᱮᱱ ᱫᱟ?
ᱟᱫᱚ ᱱᱚᱝᱠᱟᱱᱟᱜ ᱫᱚ ᱠᱩᱠᱞᱤ ᱫᱚ ᱵᱟᱠᱚ ᱠᱩᱠᱞᱤᱭᱟ ᱴᱷᱤᱠᱜᱮᱭᱟ ᱾
ᱟᱪᱪᱷᱟ ᱜᱚᱢᱠᱮ ᱠᱚᱞᱠᱟᱱ ᱠᱚᱠᱞᱤ
ᱟᱪᱪᱷᱟ ᱟᱹᱞᱤᱧ ᱜᱮᱞᱤᱧ ᱞᱟᱹᱭᱫᱟ ᱛᱟᱦᱚᱞᱮ ᱴᱷᱤᱠ ᱜᱮᱭᱟ ᱾
ᱦᱮᱸ ᱦᱮᱸ ᱾
ᱮᱸ ᱪᱮᱫ ᱠᱚᱵᱤᱱ ᱪᱤᱠᱟᱹᱭᱟ?
ᱮᱠᱷᱚᱱ ᱫᱚ ᱟᱸ ᱚᱞᱚᱜ ᱯᱟᱲᱦᱟᱣ ᱛᱮ ᱢᱟᱱᱮ ᱵᱤᱮᱰᱤᱧ ᱠᱚᱨᱟᱣ ᱫᱟ ᱾
ᱟᱪᱪᱷᱟ ᱴᱷᱤᱠ ᱜᱮᱭᱟ ᱟᱹᱰᱤ ᱥᱟᱨᱦᱟᱣ ᱾ ᱠᱟᱨᱚᱱ ᱥᱮᱪᱮᱫ ᱛᱟᱞᱟᱛᱮ ᱦᱮᱱᱟᱜ ᱵᱤᱱᱟ ᱢᱟᱱᱮ ᱛᱚ ᱥᱮᱪᱮᱫ ᱜᱮᱛᱚ ᱵᱚᱱᱟᱜ ᱫᱚ ᱢᱟᱱᱮ ᱢᱩᱲᱩᱫ ᱠᱟᱹᱢᱤ ᱠᱟᱱ ᱛᱟᱵᱚᱱᱟ ᱾ ᱥᱮᱪᱮᱫ ᱵᱟᱝᱠᱷᱟᱱ ᱛᱚ ᱢᱤᱫ ᱰᱟᱦᱟᱨ ᱦᱚᱸ ᱵᱟᱵᱚ ᱢᱤᱫ ᱯᱟᱹᱣᱲᱤ ᱦᱚᱸ ᱵᱟᱵᱚ ᱞᱟᱦᱟ ᱫᱟᱲᱮᱭᱟᱜᱼᱟ ᱴᱷᱤᱠ ᱜᱮᱭᱟ ᱾
ᱦᱮᱸ,
ᱟᱨ ᱥᱮᱪᱮᱫ ᱫᱚ ᱟᱹᱰᱤᱜᱮ ᱞᱟᱹᱠᱛᱤᱭᱟᱱ ᱡᱤᱱᱤᱥ ᱠᱟᱱ ᱛᱟᱵᱚᱱᱟ ᱚᱱᱟ ᱫᱚ ᱾
ᱦᱮᱸ ᱦᱮᱸ,
ᱟᱪᱪᱷᱟ, ᱞᱤ ᱟᱯᱮᱥᱮᱫ ᱫᱚ ᱪᱟᱥ ᱟᱵᱟᱫᱽ ᱠᱚ ᱦᱩᱭᱩᱜ ᱜᱮᱭᱟ ᱥᱮ ᱵᱟᱝᱼᱟ ᱦᱩᱲᱩ ᱠᱚ?
ᱦᱮᱸ ᱟᱞᱮ ᱥᱮᱫ ᱫᱚ ᱪᱟᱥ ᱟᱵᱟᱫ ᱫᱚ ᱦᱩᱭᱩᱜ ᱜᱮᱭᱟ ᱦᱩᱲᱩ ᱠᱚ, ᱟᱨᱦᱚᱸ ᱢᱟᱱᱮ ᱡᱚᱛᱚ ᱞᱮᱠᱟᱱ ᱪᱟᱥ ᱟᱵᱟᱫᱽ ᱜᱮ ᱦᱩᱭᱩᱜ ᱜᱮᱭᱟ ᱡᱮ ᱟᱹᱛᱩ ᱢᱟᱱᱮ ᱵᱤᱨᱵᱷᱩᱢ ᱨᱮ ᱢᱮᱱᱟᱜ ᱞᱮᱭᱟ ᱛᱚ
ᱟᱪᱪᱷᱟ ᱟᱪᱪᱷᱟ,
ᱱᱚᱛᱮ ᱦᱩᱭ ᱵᱟᱲᱟᱜ ᱜᱮᱭᱟ ᱾
ᱟᱹᱞᱤᱧ ᱱᱚᱣᱟ,
ᱟᱨ ᱟᱹᱵᱤᱱ ᱫᱚ ᱪᱮᱜ ᱵᱤᱱ ᱪᱤᱠᱟᱹᱭᱟ ᱜᱚᱝᱠᱮ?
ᱟᱹᱞᱤᱧ ᱫᱚ ᱢᱚᱴᱟᱢᱩᱴᱤ ᱜᱷᱟᱨᱚᱸᱡᱽ ᱡᱤᱭᱚᱱ ᱜᱮᱞᱤᱧ ᱠᱷᱟᱸᱲᱟᱣ ᱫᱟ ᱵᱚᱱᱛᱚ ᱵᱚᱨᱛᱚᱢᱟᱱ ᱫᱚ ᱾ ᱢᱮᱱᱠᱷᱟᱱ ᱮᱱ ᱨᱮᱦᱚᱸ ᱟᱫᱚ ᱚᱱᱮ ᱜᱟᱹᱰᱤ ᱠᱚ ᱦᱮᱱᱟᱜ ᱟᱛᱚ ᱚᱞᱟ ᱠᱚ ᱞᱟᱜᱟᱣ ᱵᱟᱲᱟ ᱦᱩᱭᱩᱜ ᱜᱮᱭᱟ᱾ ᱚᱱᱟ ᱠᱷᱚᱱᱟᱜ ᱜᱮ ᱟᱨᱡᱟᱣ ᱠᱟᱛᱮ ᱜᱷᱟᱨᱚᱸᱡᱽ ᱡᱤᱭᱚᱱ ᱫᱚ ᱞᱟᱦᱟ ᱥᱮᱫ ᱞᱟᱦᱟ ᱤᱫᱤᱜ
ᱦᱮᱸ ᱡᱤᱭᱚᱱ ᱠᱷᱟᱸᱰᱟᱣ ᱞᱟᱹᱜᱤᱫ ᱫᱚ ᱠᱟᱹᱢᱤ ᱦᱩᱭᱩᱜᱼᱟ ᱾
ᱮᱠᱫᱚᱢ ᱵᱟᱢ ᱠᱟᱹᱢᱤ ᱞᱮᱠᱷᱟᱱ ᱫᱚ ᱞᱟᱡ ᱠᱤ ᱢᱟᱱᱟᱣ ᱵᱟᱛᱟᱣᱟᱭ ᱾ ᱚᱱᱟ ᱫᱚ ᱠᱤᱱᱛᱩ ᱵᱟᱭ ᱢᱟᱱᱟᱣ ᱵᱟᱛᱟᱭ ᱛᱟᱭ ᱵᱟᱝ? ᱟᱨ ᱟᱯᱮᱥᱮᱫ ᱫᱚ ᱦᱩᱞ ᱢᱟᱦᱟᱸ ᱠᱚᱯᱮ ᱢᱟᱱᱟᱣ ᱵᱟᱛᱟᱣᱮᱫᱟ ᱥᱮ ᱵᱟᱝᱼᱟ ᱛᱟᱞᱦᱮ?
ᱠᱷᱟᱡ ᱦᱩᱞ ᱢᱟᱱᱟᱣ ᱦᱩᱞ ᱢᱟᱦᱟᱸ ᱫᱚ ᱢᱟᱱᱟᱣ ᱜᱮᱭᱟᱞᱮ ᱟᱫᱚ ᱛᱤᱨᱤᱥ ᱛᱮ ᱡᱩᱱ ᱞᱮ ᱢᱟᱦᱟᱜ ᱢᱟᱱᱮ ᱦᱩᱞ ᱢᱟᱦᱟᱸ ᱢᱮᱱᱛᱮ ᱞᱮ ᱵᱟᱱᱟᱣᱟ ᱾
ᱴᱷᱤᱠ
ᱟᱨ ᱟᱯᱮ ᱥᱮᱫ ᱫᱚ ᱜᱚᱝᱠᱮ?
ᱦᱮᱸ ᱟᱞᱮ ᱥᱮᱫ ᱦᱚᱸ ᱜᱚᱝᱠᱮ ᱦᱩᱞ ᱢᱟᱦᱟᱸ ᱫᱚ ᱢᱟᱱᱟᱣ ᱵᱟᱛᱟᱣ ᱦᱩᱭᱩᱜ ᱠᱟᱱ ᱜᱮᱭᱟ᱾ ᱢᱮᱱᱠᱷᱟᱱ ᱢᱟᱲᱟᱝ ᱛᱮᱫᱚ ᱦᱟᱯᱲᱟᱢ ᱠᱚᱠᱚ ᱢᱟᱱᱟᱣ ᱵᱟᱛᱟᱣ ᱠᱮᱭᱟ ᱾ ᱟᱫᱚ ᱟᱞᱮ ᱠᱚᱦᱚᱸ ᱩᱱᱟᱹᱜ ᱫᱟᱱ ᱫᱚ ᱵᱟᱞᱮ ᱟᱴᱠᱟᱨ ᱛᱤᱭᱳᱜ ᱞᱮᱫᱟ ᱟᱨᱠᱤ ᱾ ᱚᱱᱮ ᱱᱚᱣᱟ ᱨᱮᱱᱟᱜ ᱜᱟᱵᱮ ᱛᱮᱫᱚ ᱪᱮᱫ ᱛᱟᱦᱮᱸ ᱠᱟᱱᱟ ᱥᱮ ᱦᱩᱞ ᱢᱟᱦᱟᱸ ᱫᱚ ᱪᱮᱫᱟᱜ ᱠᱚ ᱢᱟᱱᱟᱣ ᱵᱟᱛᱟᱣᱟ ᱾ ᱱᱮᱵᱮᱛᱟᱨ ᱫᱚ ᱥᱳᱥᱟᱞ ᱢᱤᱰᱤᱭᱟ ᱛᱟᱞᱟᱛᱮ ᱚᱱᱟ ᱥᱟᱶᱛᱮ ᱯᱩᱛᱷᱤ ᱯᱚᱛᱚᱵ ᱠᱚ ᱯᱟᱲᱦᱟᱣ ᱠᱟᱛᱮᱫ, ᱧᱮᱞᱚᱜ ᱠᱟᱱᱟ ᱡᱮ ᱵᱟᱝ ᱦᱩᱞ ᱢᱟᱦᱟᱸ ᱫᱚ ᱟᱵᱚᱣᱟᱜ ᱠᱟᱱ ᱜᱮᱭᱟ ᱾ ᱥᱮ ᱦᱩᱞ ᱢᱟᱦᱟᱸ ᱫᱚ ᱢᱟᱱᱟᱣ ᱵᱟᱛᱟᱣ ᱟᱹᱰᱤᱜᱟᱱ ᱜᱮ ᱞᱟᱹᱠᱛᱤ ᱢᱮᱱᱟᱜᱼᱟ ᱾
ᱦᱮᱸ ᱚᱱᱟ ᱯᱟᱲᱦᱟᱣ ᱠᱟᱛᱮᱜ ᱟᱨ ᱧᱮᱞ ᱠᱟᱛᱮᱜ ᱦᱚᱸ ᱟᱹᱰᱤ ᱟᱭᱢᱟ ᱠᱚ ᱵᱟᱲᱟᱭ ᱧᱟᱢ ᱞᱮᱠ ᱠᱩ ᱦᱚᱲ ᱠᱚ ᱡᱮ ᱦᱮᱸ ᱦᱩᱸ ᱦᱩᱞ ᱢᱟᱦᱟᱸ ᱵᱟᱵᱚᱫ ᱛᱮ ᱟᱨᱠᱤ ᱾
ᱟᱫᱚ ᱚᱱᱟᱛᱮ ᱛᱤᱨᱤᱥᱟ ᱡᱩᱱ ᱡᱟᱦᱟᱸ ᱫᱚ ᱟᱴᱷᱨᱚᱥᱚ ᱯᱚᱧᱪᱟᱱᱚ ᱥᱟᱞ ᱨᱮᱭᱟᱜ ᱱᱚᱣᱟ ᱛᱤᱨᱤᱥᱟ ᱡᱩᱱ ᱨᱮ, ᱟᱵᱚᱨᱮᱱ ᱵᱤᱨ ᱵᱟᱱᱴᱟ ᱥᱤᱫᱩ ᱠᱟᱹᱱᱩ ᱩᱭᱦᱟᱹᱨ ᱛᱮ ᱚᱱᱟ ᱥᱟᱶᱛᱮ ᱯᱷᱩᱞᱳ ᱡᱷᱟᱱᱚ ᱪᱟᱸᱫᱽ ᱵᱷᱟᱭᱨᱚᱛ ᱛᱟᱠᱚᱣᱟᱜ ᱥᱚᱯᱚᱦᱚᱫ ᱛᱮ ᱡᱟᱦᱟᱸ ᱡᱷᱟᱨᱠᱷᱚᱸᱱᱰ ᱯᱚᱱᱚᱛ ᱨᱮᱭᱟᱜ ᱵᱷᱚᱜᱽᱱᱟᱰᱤ ᱟᱛᱳ ᱨᱮ, ᱜᱤᱨᱟᱹ ᱠᱚ ᱦᱟᱛᱟᱣ ᱞᱮᱫᱟ ᱤᱝᱨᱮᱡᱽ ᱵᱤᱨᱩᱫᱽ ᱛᱮ ᱾ ᱚᱱᱟ ᱨᱮᱭᱟᱜ ᱛᱮᱛᱮᱫ ᱛᱮᱫ ᱜᱮᱛᱚ ᱱᱤᱛᱚᱜ ᱫᱚ ᱦᱩᱞ ᱢᱟᱦᱟᱸ ᱫᱚ ᱾
ᱦᱩᱸ ᱦᱩᱸ ᱾
ᱟᱨ ᱚᱱᱟ ᱩᱱᱦᱟᱹᱨ ᱢᱟᱦᱟ ᱨᱮ ᱟᱞᱮ ᱫᱚ ᱟᱹᱰᱤ ᱱᱟᱯᱟᱭ ᱥᱟᱺᱦᱮᱡ ᱜᱮ ᱦᱩᱞ ᱢᱟᱦᱟ ᱫᱚᱞᱮ ᱢᱟᱱᱟᱣ ᱵᱟᱛᱟᱣ ᱫᱟ᱾ ᱴᱷᱤᱠ ᱡᱮᱞᱮᱠᱟ ᱥᱮᱛᱟᱜᱨᱮ ᱵᱚᱸᱜᱟ ᱵᱩᱨᱩ ᱠᱟᱹᱢᱤ ᱦᱚᱨᱟ ᱮᱛᱚᱵᱛᱟᱞᱮᱭᱟ ᱚᱱᱟ ᱛᱟᱭᱱᱚᱢ ᱡᱟᱦᱟᱸ ᱫᱚ ᱨᱮᱞᱤ ᱥᱮ ᱰᱟᱦᱟᱨ ᱥᱟᱜᱟᱲ ᱦᱩᱭᱩᱜ ᱛᱟᱞᱮᱭᱟ ᱚᱱᱟ ᱛᱟᱭᱱᱚᱢ ᱫᱚ
ᱩᱱᱠᱤᱱ ᱵᱤᱨᱵᱟᱱ ᱴᱟ ᱩᱭᱦᱟᱹᱨ ᱛᱮ ᱠᱤᱪᱷᱩ ᱜᱟᱞᱚᱪ ᱟᱠᱷᱲᱟ ᱫᱚ ᱦᱩᱭ ᱠᱟᱱᱟ ᱢᱟᱨᱛᱮ ᱵᱟᱵᱟ ᱛᱟᱠᱚ ᱠᱚ ᱥᱮ ᱯᱟᱨᱜᱟᱱᱟ ᱵᱟᱵᱟ ᱛᱟᱠᱚ ᱠᱟᱹᱴᱤᱡ ᱦᱚᱦᱚ ᱦᱚᱯᱚ ᱦᱩᱭ ᱠᱟᱱᱟ ᱴᱷᱤᱠ ᱜᱮᱭᱟ ᱟᱨ ᱢᱳᱴᱟᱢᱩᱴᱤ ᱟᱨ ᱢᱩᱪᱟᱹᱫ ᱥᱮᱫ ᱨᱮᱫᱚ ᱟᱵᱚᱱᱟᱜ ᱡᱟᱦᱟᱸ ᱞᱟᱠᱪᱟᱨ ᱦᱮᱱᱟᱜ ᱛᱟᱵᱚᱱᱟ ᱚᱱᱚᱲᱬᱦᱮᱸ ᱛᱟᱞᱟᱛᱮ ᱥᱮᱨᱤᱧ ᱫᱩᱨᱟᱹᱱ ᱛᱟᱞᱟᱛᱮ ᱛᱩᱢᱫᱟᱜ ᱴᱟᱢᱟᱠᱟᱛᱮᱫ ᱱᱚᱣᱟ ᱩᱭᱦᱟᱹᱨ ᱢᱟᱦᱟ ᱫᱚ ᱠᱟᱹᱴᱤᱡ ᱢᱟᱱᱟᱣ ᱵᱟᱛᱟᱣ ᱞᱟᱹᱜᱤᱫ ᱟᱯᱮᱫᱚ ᱚᱠᱟᱞᱮᱠᱟ
ᱟᱞᱮ ᱥᱮ ᱦᱚᱸ ᱡᱮᱞᱮᱠᱟᱹᱜ ᱜᱚᱝᱠᱮ ᱢᱮᱱ ᱠᱮᱜᱼᱟ ᱡᱮ ᱟᱸ
ᱟᱛᱳ ᱦᱚᱲ ᱠᱚ ᱢᱟᱱᱮ ᱢᱤᱞᱟᱹᱣ ᱠᱟᱛᱮᱜ ᱡᱟᱦᱟᱸ ᱮᱠ ᱡᱳᱴ ᱠᱟᱛᱮ ᱮ ᱢᱟᱱᱟᱣ ᱵᱟᱛᱟᱣ ᱨᱮᱱᱟᱜ ᱠᱟᱛᱷᱟᱢ ᱞᱟᱹᱭ ᱠᱮᱜᱼᱟ ᱚᱱᱠᱟᱞᱮ ᱢᱟᱱᱟᱣ ᱵᱟᱛᱟᱣ ᱜᱮᱭᱟ ᱱᱚᱸᱰᱮ ᱦᱚᱸ ᱟᱨ ᱟᱨᱦᱚᱸ ᱡᱟᱦᱟᱸ ᱛᱤᱱᱟᱹᱜ ᱦᱚᱲ ᱢᱮᱱᱟᱜ ᱠᱚᱣᱟ ᱯᱟᱥᱮᱡ ᱢᱟᱱᱮ ᱡᱟᱦᱟᱸᱭ ᱠᱚ ᱵᱟᱠᱚ ᱵᱟᱲᱟᱭᱟ ᱟᱨ ᱠᱤ ᱦᱩᱞ ᱢᱟᱦᱟ ᱵᱟᱵᱚᱫ ᱛᱮ ᱚ ᱩᱝᱠᱩ ᱠᱚ ᱢᱟᱱᱮ ᱵᱟᱲᱟᱭ ᱦᱚᱪᱚ ᱞᱟᱹᱜᱤᱫ ᱟᱨᱦᱚᱸ ᱚᱱᱟ ᱦᱩᱞ ᱨᱮᱭᱟᱜ ᱠᱟᱛᱷᱟ ᱡᱮ ᱚᱠᱟᱞᱮᱠᱟ ᱟ ᱦᱩᱞ ᱫᱚ ᱮᱦᱚᱵ ᱞᱮᱱᱟ ᱥᱮ ᱟᱨ ᱚᱠᱟᱞᱮ ᱞᱮᱠᱟᱛᱮ ᱢᱟᱱᱮ ᱚᱱᱟ ᱦᱩᱞ ᱥᱮᱟᱹᱭ ᱢᱟᱱᱮ ᱦᱩᱞ ᱥᱟᱨ ᱥᱟᱹᱜᱩᱱ ᱞᱮᱱᱟ ᱚᱱᱟ ᱠᱚ ᱠᱟᱛᱷᱟ ᱥᱟᱱᱟᱢ ᱞᱮᱠᱟᱱ ᱠᱟᱛᱷᱟ ᱚᱱᱟ ᱟᱠᱷᱲᱟ ᱨᱮ ᱢᱟᱱᱮ ᱜᱟᱞᱚᱪ ᱦᱩᱭᱩᱜᱼᱟ ᱟᱨᱠᱤ ᱜᱟᱞᱢᱟᱨᱟᱣ ᱦᱩᱭᱩᱜᱼᱟ
ᱟᱪᱪᱷᱟ ᱟᱪᱪᱷᱟ ᱟᱪᱪᱷᱟ
ᱦᱮᱸ ᱛᱚ ᱚᱱᱟ ᱛᱟᱞᱟ ᱛᱮᱦᱚᱸ ᱢᱟᱱᱮ ᱡᱟᱦᱟᱸ ᱛᱤᱱᱟᱹᱜ ᱦᱚᱲ ᱠᱚ ᱚᱱᱟ ᱟᱠᱷᱲᱟ ᱨᱮ ᱥᱮᱞᱮᱫ ᱥᱮᱞᱮᱫ ᱛᱟᱦᱮᱱᱟᱠᱚ ᱛᱚ ᱥᱟᱱᱟᱢ ᱦᱚᱲ ᱠᱚ ᱚᱱᱟ ᱵᱟᱵᱚᱫ ᱛᱮᱠᱚ ᱵᱟᱲᱟᱭ ᱧᱟᱢᱟ ᱚᱱᱟ ᱟᱠᱷᱲᱟ ᱛᱟᱞᱟᱛᱮ
ᱟᱹᱰᱤ ᱱᱟᱯᱟᱭ ᱟᱹᱰᱤ ᱢᱚᱡᱽ ᱟᱵᱚ ᱱᱤᱭᱟᱹ ᱠᱟᱹᱢᱤᱦᱚᱨᱟ ᱫᱚ ᱟᱵᱚᱱᱟᱜ ᱠᱟᱱᱟ ᱟᱵᱚᱱᱟᱜ ᱡᱟᱛᱟ ᱜᱟᱛ ᱤᱭᱟᱹ ᱟᱵᱚᱱᱟᱜ ᱥᱟᱶᱛᱟ ᱟᱵᱚᱱᱟᱜ ᱫᱷᱚᱨᱚᱢ ᱟᱯᱱᱟᱨ ᱜᱮᱛᱚ ᱡᱟᱹᱥᱛᱤ ᱠᱟᱭᱛᱮ ᱟᱴᱠᱟᱨ ᱦᱩᱭᱩᱜ ᱛᱟᱢᱟ ᱟᱢ ᱡᱩᱫᱤ ᱵᱟᱢ ᱠᱩᱥᱤᱭᱟᱜ ᱮᱴᱟᱜ ᱯᱟᱹᱨᱤᱥ ᱨᱮᱱ ᱠᱤ ᱟᱢᱟᱜ ᱱᱚᱣᱟ ᱠᱚ ᱠᱟᱛᱷᱟᱭ ᱯᱟᱥᱱᱟᱣᱟᱭ ᱱᱚᱣᱟ ᱫᱚ ᱱᱚᱣᱟ ᱨᱮᱱᱟᱜ ᱜᱟᱵ ᱛᱮᱫ ᱛᱮ ᱵᱩᱡᱷᱟᱹᱣ ᱧᱟᱢᱟᱭ ᱵᱟᱝᱟ
ᱦᱩᱸ
ᱟᱹᱰᱤ ᱱᱟᱯᱟᱭ ᱛᱟᱦᱚᱞᱮ ᱦᱩᱞ ᱢᱟᱦᱟ ᱫᱚ ᱛᱟᱦᱚᱞᱮ ᱠᱟᱡᱟᱠ ᱥᱮᱫ ᱜᱮ ᱢᱟᱱᱟᱣ ᱵᱟᱛᱟᱣ ᱦᱩᱭᱩᱜ ᱠᱟᱱᱟ ᱜᱚᱴᱟ ᱫᱤᱥᱚᱢ ᱯᱟᱠᱟᱲ ᱜᱮ ᱦᱩᱸ ᱛᱟᱦᱚᱞᱮ ᱜᱚᱝᱠᱮ ᱛᱟᱦᱚᱞᱮ ᱟᱛᱳ ᱠᱚᱨᱮ ᱫᱚ ᱡᱟᱦᱮᱨ ᱜᱟᱲ ᱠᱚᱫᱚ ᱢᱮᱱᱟᱜ ᱜᱮᱭᱟ ᱥᱮ
ᱦᱮᱸ ᱡᱟᱦᱮᱨ ᱜᱟᱲ ᱦᱚᱸ ᱢᱮᱱᱟᱜ ᱫᱚ ᱢᱮᱱᱟᱜ ᱜᱮᱭᱟ
ᱦᱮᱸ ᱟᱫᱚ ᱪᱮᱫ ᱠᱚᱛᱮᱯᱮ ᱪᱮᱫ ᱠᱚ ᱯᱮ ᱵᱚᱸᱜᱟ ᱵᱩᱨᱩᱜᱼᱟ ᱥᱟᱞᱮ ᱥᱟᱠ ᱥᱟᱞᱮ ᱢᱩᱪᱟᱹᱫ ᱨᱮ
ᱦᱮᱸ ᱟᱛᱳ ᱨᱮ ᱚᱱᱟ ᱡᱮᱞᱮᱠᱟ ᱮ ᱡᱚᱠᱷᱚᱱ ᱚᱱᱟ ᱤᱭᱟᱹ ᱦᱩᱭᱩᱜᱼᱟ ᱮᱸ ᱵᱟᱦᱟ ᱛᱟᱨᱯᱚᱨᱮ ᱮᱸ ᱵᱟ ᱦᱟ ᱛᱟᱭᱚᱢ ᱟᱨ ᱢᱟᱜᱢᱚᱲᱮ ᱱᱚᱣᱟ ᱠᱚ ᱥᱟᱱᱟᱢ ᱞᱮᱠᱟᱱ ᱟᱨᱠᱤ ᱮᱸ ᱡᱟᱦᱟᱸ ᱛᱤᱱᱟᱹᱜ ᱮᱸ ᱵᱚᱸᱜᱟ ᱵᱩᱨᱩ ᱠᱚᱴᱷᱮᱱᱟᱜ ᱠᱟᱹᱢᱤ ᱦᱚᱲᱟ ᱢᱮᱱᱟᱜ ᱠᱟᱫᱟ᱾ ᱱᱚᱝᱠᱟᱱ ᱠᱟᱹᱢᱤ ᱦᱚᱨᱟ ᱫᱚ ᱠᱚᱨᱟᱣ ᱜᱮᱭᱟᱞᱮ᱾
ᱴᱷᱤᱠ᱾
ᱟᱨ ᱟᱯᱮ ᱥᱮᱜ?
ᱟᱞᱮ ᱥᱮᱜ ᱦᱚᱸ ᱢᱚᱴᱟᱢᱩᱴᱤ ᱟᱞᱮ ᱥᱮᱜ ᱦᱚᱸ ᱵᱟᱦᱟ ᱢᱟᱜ ᱢᱚᱬᱮ ᱠᱚᱫᱚ ᱦᱮᱱᱟᱜ ᱛᱟᱞᱮᱭᱟ ᱴᱷᱤᱠ ᱜᱮᱭᱟ᱾
ᱦᱩᱸ ᱜᱚᱝᱠᱮ ᱦᱮᱞᱳ᱾
ᱱᱤᱭᱟᱹ ᱟᱞᱮ ᱥᱮᱜ ᱦᱚᱸ ᱵᱟᱦᱟ ᱢᱟᱜ ᱢᱚᱬᱮ ᱠᱚᱫᱚ ᱦᱩᱭᱩᱜ ᱠᱟᱱ ᱜᱮᱭᱟ ᱴᱷᱤᱠ ᱜᱮᱭᱟ, ᱟᱞᱮ ᱦᱚᱸ ᱡᱷᱮᱸᱴ ᱵᱚᱸᱜᱟ ᱯᱟᱹᱭᱞᱟᱹ ᱯᱟᱹᱭᱞᱟᱹ ᱨᱮᱜᱮ ᱡᱟᱦᱟᱸ ᱢᱟᱱᱮ ᱵᱟᱦᱟ ᱢᱟᱜ ᱢᱟᱼᱢᱚᱬᱮ ᱱᱟᱞᱮ᱾ ᱢᱟᱜᱨᱮ ᱢᱟᱜ ᱢᱚᱬᱮ ᱨᱮᱭᱟᱜ ᱢᱟ ᱯᱮ ᱢᱟᱦᱟ ᱫᱷᱚᱨᱮ ᱦᱩᱭᱩᱜ ᱜᱮᱭᱟ, ᱯᱟᱹᱭᱞᱟᱹ ᱦᱩᱭᱩᱜ ᱠᱟᱱᱟ ᱩᱢ ᱢᱟᱦᱟ᱾ ᱫᱚᱥᱟᱨ ᱦᱩᱭᱩᱜ ᱠᱟᱱᱟ ᱥᱟᱹᱨᱫᱤ ᱢᱟᱦᱟ ᱟᱨ ᱛᱮᱥᱟᱨ ᱦᱩᱭᱩᱜ ᱠᱟᱱᱟ ᱵᱟᱥᱠᱮ ᱢᱟᱦᱟ᱾
ᱩᱢ ᱢᱟᱸᱦᱟ ᱨᱮᱫᱚ ᱡᱮᱞᱮᱠᱟ ᱟᱛᱳ ᱚᱲᱟᱜ ᱨᱮ ᱜᱚᱴᱟ ᱱᱤᱭᱚᱢ ᱱᱮᱢᱟᱪᱟᱨ ᱠᱟᱛᱮᱜ ᱡᱟᱦᱟᱸ ᱥᱟᱲᱤᱢ ᱫᱟᱞᱚᱵ ᱦᱩᱭᱩᱜᱼᱟ, ᱥᱟᱹᱨᱫᱤ ᱢᱟᱦᱟ ᱨᱮ ᱵᱚᱸᱜᱟ ᱵᱩᱨᱩ ᱡᱟᱦᱟᱸ ᱠᱟᱹᱢᱤ ᱦᱚᱨᱟ ᱠᱚ ᱛᱩᱢᱫᱟᱜ ᱴᱟᱢᱟᱠ ᱟᱛᱮ ᱱᱟᱭᱠᱮ ᱵᱟᱵᱟ ᱡᱟᱦᱮᱨ ᱜᱟᱲ ᱛᱮ ᱤᱫᱤ ᱡᱚᱦᱚᱜ ᱥᱩᱨ ᱦᱩᱭᱩᱜᱼᱟ, ᱥᱟᱶᱛᱮ ᱵᱚᱸᱜᱟ ᱵᱩᱨᱩ ᱠᱟᱹᱢᱤ ᱦᱚᱨᱟ ᱠᱚ ᱞᱟᱦᱟ ᱤᱫᱤ ᱦᱩᱭᱩᱜᱼᱟ᱾ ᱟᱨ ᱛᱮᱥᱟᱨ ᱨᱮᱫᱚ ᱦᱩᱭᱩᱜ ᱠᱟᱱᱟ ᱡᱮᱞᱮᱠᱟ ᱵᱟᱥᱠᱮ ᱢᱟᱸᱦᱟ ᱫᱟᱜ ᱫᱩᱯᱩᱞ ᱛᱟᱞᱟᱛᱮ ᱥᱟᱶᱛᱟ ᱨᱮᱭᱟᱜ ᱡᱟᱦᱟᱸ ᱢᱩᱪᱟᱹᱫ ᱠᱟᱹᱢᱤ ᱚᱱᱟ ᱠᱚ ᱠᱚᱨᱟᱣ ᱦᱳᱭᱳᱜᱼᱟ᱾
ᱦᱮᱞᱳ᱾
ᱮ ᱦᱮᱞᱳ᱾
ᱦᱮᱸ ᱞᱟᱭ ᱦᱮᱞᱳ᱾
ᱦᱮᱸ ᱟᱸᱡᱚᱢᱚᱜ ᱠᱟᱱᱟ?
ᱦᱩ ᱟᱸᱡᱚᱢᱚᱜ ᱠᱟᱱᱟ ᱢᱮᱱᱠᱷᱟᱱ, ᱱᱚᱣᱟ ᱠᱟᱛᱷᱟ ᱡᱚᱠᱷᱚᱱ ᱨᱚᱯᱚᱲ ᱦᱩᱭᱩᱜᱼᱟ ᱴᱷᱤᱠ ᱜᱮᱭᱟ᱾
ᱦᱩᱸ ᱜᱚᱝᱠᱮ᱾
ᱮᱴᱟᱜ ᱥᱟᱣᱩᱱᱰ ᱠᱚ ᱡᱮᱱᱚ ᱟᱞᱚ ᱦᱩᱭᱩᱜ ᱢᱟ᱾
ᱦᱮᱸ ᱦᱮᱸ
ᱱᱚᱣᱟ ᱫᱚ ᱡᱟᱦᱟᱸ ᱟᱵᱚᱱᱟᱜ ᱞᱟᱹᱠᱛᱤᱭᱟᱱ ᱡᱟᱦᱟᱸ ᱞᱤᱝᱠ ᱠᱚ ᱦᱮᱱᱟᱜ ᱚᱱᱟᱠᱚ ᱧᱮᱞ ᱠᱟᱛᱮᱫ ᱴᱷᱤᱠ ᱜᱮᱭᱟ᱾
ᱵᱟᱰᱟᱭ ᱠᱟᱛᱮᱫ ᱡᱚᱠᱷᱚᱱ ᱱᱚᱣᱟ ᱵᱤᱱ ᱨᱚᱯᱚᱲᱟ ᱮᱠᱫᱚᱢ ᱞᱩ ᱥᱟᱭᱞᱮᱥ ᱢᱩᱰ ᱴᱷᱤᱠᱜᱮᱭᱟ ᱴᱷᱤᱠᱜᱮᱭᱟ ᱛᱟᱦᱞᱮ᱾ ᱢᱟ ᱟᱹᱵᱤᱱ ᱢᱤᱫᱴᱤᱱ ᱴᱚᱯᱤᱠ ᱞᱟᱹᱭ ᱵᱤᱱ ᱚᱠᱛᱚ ᱢᱟ ᱢᱮᱱᱟᱜ ᱜᱮᱭᱟ᱾
ᱦᱮᱸ ᱢᱮᱱᱟᱜ ᱜᱮᱭᱟ ᱜᱚᱝᱠᱮ ᱟᱹᱞᱤᱧ ᱦᱚᱸ ᱢᱟᱱᱮ ᱥᱮᱨᱚᱠᱚᱢ ᱫᱚ ᱵᱟᱹᱞᱤᱧ ᱵᱟᱲᱟᱭᱮᱜ ᱛᱟᱦᱮᱱᱟ᱾ ᱟᱫᱚ ᱢᱟᱱᱮ ᱛᱤᱦᱤᱧ ᱮ ᱡᱟᱦᱟᱸ ᱯᱷᱳᱱᱤᱧ ᱯᱷᱳᱱᱮᱜᱼᱟ ᱱᱚᱣᱟ ᱱᱚᱣᱟ ᱫᱚ ᱟ ᱤᱧᱟᱹᱜ ᱯᱟᱥᱮᱜ ᱛᱤᱱ ᱱᱟᱢᱵᱟᱨ ᱯᱷᱳᱱ ᱠᱟᱱᱟ ᱛᱚ ᱥᱮ ᱠᱚᱢ ᱫᱚ ᱵᱟᱲᱟᱭ ᱵᱟᱹᱱᱩᱜᱼᱟ᱾ ᱱᱚᱣᱟ ᱠᱚᱞ ᱵᱟᱵᱚᱛ ᱛᱮ, ᱛᱚ ᱡᱩᱫᱤ ᱡᱟᱦᱟᱸᱱᱟᱜ
ᱚᱱᱟ ᱛᱮᱜᱮ ᱛᱚᱞᱤᱧ ᱞᱟᱹᱭᱟᱜ ᱵᱤᱱᱟ ᱚᱱᱟ ᱫᱚ ᱟᱫᱚ ᱵᱟᱝ ᱞᱟᱹᱭ ᱦᱩᱭᱩᱜᱼᱟ ᱵᱟᱲᱛᱤ ᱦᱮᱸ᱾ ᱴᱚᱯᱤᱠ ᱛᱮᱜᱮ ᱞᱤᱧ ᱛᱟᱦᱚᱞᱮ, ᱚᱱᱛᱮ ᱨᱮ ᱢᱟᱨᱟᱝ ᱯᱚᱨᱚᱵᱽ ᱠᱚᱫᱚ ᱪᱮᱫ ᱠᱚ ᱦᱳᱭᱳᱜ ᱠᱟᱱᱟ ᱛᱟᱦᱚᱞᱮ ᱟᱯᱮ ᱥᱮᱫ ᱨᱮᱱᱟᱜ?
ᱚᱱᱟ ᱥᱚᱨᱦᱟᱭ, ᱵᱟᱦᱟ, ᱥᱚᱨᱦᱟᱭ, ᱵᱟᱦᱟ ᱵᱚᱸᱜᱟ ᱛᱟᱨᱯᱚᱨᱮ ᱟᱨᱦᱚᱸ ᱮᱢᱟᱱ ᱡᱟᱦᱟᱸ ᱞᱮᱠᱟ ᱦᱮᱸ ᱜᱚᱝᱠᱮ ᱟᱢ, ᱦᱮᱸ ᱟᱯᱤᱱ ᱡᱮᱞᱮᱠᱟ ᱵᱤᱱ ᱞᱟᱹᱭ ᱠᱮᱜᱼᱟ ᱥᱚᱨᱦᱟᱭ ᱡᱮ ᱮᱸ ᱡᱮᱞᱮᱠᱟ ᱢᱟᱱᱟᱣ ᱵᱟᱛᱟᱣ ᱨᱮᱱᱟᱜ ᱠᱟᱛᱷᱟ ᱵᱤᱱ ᱞᱟᱹᱭ ᱠᱮᱜᱼᱟ, ᱥᱮᱢ ᱚᱝᱠᱟ ᱦᱚᱸ ᱚᱝᱠᱟ ᱜᱮ ᱱᱚᱛᱮ ᱦᱚᱸ ᱟᱨᱠᱤ᱾
ᱴᱷᱤᱠ᱾
ᱴᱷᱤᱠ ᱜᱮᱭᱟ ᱜᱚᱝᱠᱮ ᱛᱟᱦᱚᱞᱮ ᱮᱸ ᱠᱟᱹᱴᱤᱡ, ᱛᱟᱭᱚᱢ ᱛᱤᱧ ᱯᱷᱳᱱᱟ ᱦᱟᱸᱜ᱾
ᱢᱩᱪᱟᱹᱫ ᱵᱤᱱ ᱢᱩᱪᱟᱹᱫ ᱵᱤᱱ ᱚᱠᱛᱚ, ᱚᱠᱛᱚ ᱦᱮᱱᱟᱜ ᱜᱮᱭᱟ᱾ ᱨᱚᱲ ᱵᱤᱱ ᱠᱟᱹᱴᱤᱡ ᱪᱩᱞᱩᱝ ᱩᱸ ᱜᱮᱞᱵᱟᱨ ᱴᱤᱲᱤᱡ᱾
ᱦᱩᱸ᱾ ᱟᱨ ᱟᱨ ᱜᱚᱝᱠᱮ ᱟᱯᱮ ᱥᱮᱫ ᱢᱟᱱᱮ ᱚᱠᱟ ᱞᱮᱠᱟᱱ ᱢᱟᱱᱮ ᱪᱟᱥ ᱟᱵᱟᱫ ᱟᱨᱚ ᱢᱟᱱᱮ ᱦᱩᱭᱩᱜ ᱜᱮᱭᱟ ᱚᱱᱛᱮ?
ᱦᱩᱸᱻ ᱟᱫᱚ ᱪᱟᱥ ᱟᱵᱟᱫ ᱵᱚᱞᱛᱮ ᱟᱞᱮ ᱥᱮᱫ ᱫᱚ ᱦᱟᱸᱜ ᱦᱩᱲᱩ ᱜᱮᱞᱮ ᱡᱟᱥᱛᱤ ᱪᱟᱥᱟ, ᱚᱱᱟ ᱥᱟᱶᱛᱮ ᱵᱟᱫᱟᱢ ᱠᱚ ᱦᱩᱭᱩᱜ ᱜᱮᱭᱟ ᱥᱟᱶᱛᱮ ᱛᱤᱞᱢᱤᱧ ᱠᱚ, ᱛᱩᱲᱤ ᱠᱚ᱾ ᱟᱨ ᱟᱭᱢᱟ ᱮᱢᱟᱱ ᱮᱢᱟᱱ ᱠᱚ ᱦᱩᱭᱩᱜ ᱜᱮᱭᱟ ᱴᱷᱤᱠ ᱜᱮᱭᱟ᱾
ᱟᱨ ᱟᱞᱩ ᱠᱚᱫᱚ?
ᱟᱞᱩ ᱠᱚᱫᱚ ᱟᱞᱮ ᱥᱮᱫ ᱫᱚ ᱢᱟᱹᱴᱤᱭᱟᱹᱲ ᱦᱟᱥᱟ ᱜᱮᱭᱟᱞᱮ ᱛᱚ ᱜᱚᱝᱼ ᱠᱮ ᱟᱞᱤᱧ ᱡᱟᱦᱟᱸ ᱠᱟᱱᱴᱮᱞᱤ ᱢᱮᱱᱟᱜ ᱞᱤᱧᱟ, ᱚᱸᱰᱮ ᱫᱚ ᱢᱟᱴᱤᱭᱟᱹᱲ ᱦᱟᱥᱟ ᱠᱟᱱᱟ᱾ ᱟᱫᱚ ᱚᱱᱟ ᱚᱱᱟ ᱠᱚᱫᱚ ᱵᱟᱝ ᱦᱩᱭᱩᱜᱼᱟ ᱱᱚᱸᱰᱮ ᱫᱚ᱾
ᱟᱪᱪᱷᱟ᱾
ᱟᱞᱩ ᱠᱚ ᱫᱚ᱾ ᱟᱫᱚ ᱟᱞᱮ ᱠᱷᱚᱱᱟᱜ ᱥᱟᱦᱟ ᱧᱚᱜ ᱨᱮ ᱱᱟᱹᱭ ᱠᱚ ᱦᱮᱱᱟᱜᱼᱟ ᱛᱚ, ᱚᱱᱟ ᱱᱟᱹᱭ ᱫᱷᱟᱨᱮ ᱠᱚᱨᱮ ᱫᱚ ᱟᱫᱚ ᱟᱞᱩ ᱠᱚ, ᱡᱟᱦᱟᱸ ᱥᱚᱵ ᱡᱟᱦᱟᱸ ᱥᱚᱵᱡᱤ ᱪᱟᱥ ᱡᱟᱦᱟᱸ ᱦᱮᱱᱟᱜ ᱛᱟᱵᱚᱱᱟ ᱟᱵᱚᱱᱟᱜ ᱡᱚᱢ ᱵᱟᱲᱟᱭ ᱫᱟᱵᱚ, ᱯᱚᱴᱚᱞ ᱠᱚ, ᱥᱚᱥᱟ ᱠᱚ ᱚᱱᱟ ᱠᱚ ᱡᱚᱛᱚᱣᱟᱜ ᱜᱮ ᱦᱩᱭᱩᱜᱼᱟ᱾ ᱡᱟᱦᱟᱸ ᱱᱟᱹᱭ ᱦᱮᱱᱟᱜᱼᱟ ᱠᱤᱱᱵᱟ ᱱᱟᱹᱭ ᱴᱷᱮᱡ ᱱᱟᱹᱭ ᱯᱤᱲ ᱠᱷᱚᱱᱟᱜ ᱯᱨᱟᱭ ᱫᱚᱥ ᱠᱤᱞᱳᱢᱤᱴᱟᱨ ᱥᱟᱺᱜᱤᱧ ᱨᱮ ᱢᱮᱱᱟᱜ ᱞᱤᱧᱟ,
ᱦᱩᱸ᱾
ᱛᱚ ᱟᱞᱤᱧ ᱟᱠᱟᱨᱮ ᱦᱮᱱᱟᱜ ᱞᱤᱧᱟ ᱱᱚᱣᱟ ᱫᱚ ᱢᱟᱹᱴᱤᱭᱟᱹᱲ ᱦᱟᱥᱟ ᱠᱟᱱᱟ ᱴᱷᱤᱠ ᱜᱮᱭᱟ᱾
ᱟᱪᱪᱷᱟ᱾
ᱛᱟᱦᱚᱞᱮ ᱟᱯᱮ ᱫᱚ ᱫᱟᱬᱟᱱ ᱠᱚᱯᱮ ᱪᱟᱞᱟᱜ ᱜᱮᱭᱟ ᱟᱵᱚᱱᱟᱜ ᱡᱟᱦᱟᱸ ᱫᱟᱬᱟᱱ ᱴᱷᱟᱶ ᱠᱚ ᱦᱮᱱᱟᱜᱼᱟ? ᱞᱩᱜᱩ ᱵᱩᱨᱩ ᱜᱷᱟᱱ
ᱫᱟᱬᱟᱱ ᱠᱚᱫᱚ ᱥᱮᱨᱚᱠᱚᱢ ᱪᱟᱞᱟᱣ ᱵᱟᱲᱟ ᱵᱟᱝ ᱦᱩᱭ ᱠᱟᱱᱟ ᱜᱚᱝᱠᱮ, ᱠᱤᱱᱛᱩ ᱠᱤᱪᱷᱩ ᱠᱤᱪᱷᱩ ᱡᱟᱭᱜᱟ ᱮᱸᱻ ᱡᱮᱞᱮᱠᱟ ᱮᱸᱻ ᱪᱟᱞᱟᱣ ᱵᱟᱲᱟ ᱦᱩᱭ ᱠᱟᱱᱟ ᱠᱤᱪᱷᱩ ᱠᱤᱪᱷᱩ ᱡᱟᱭᱜᱟ ᱫᱚ᱾
ᱛᱚᱵᱩᱚ ᱚᱠᱟ ᱚᱠᱟ ᱡᱟᱭᱜᱟ ᱠᱚᱯᱮ ᱪᱟᱞᱟᱣ ᱠᱟᱱᱟ?
ᱮᱸᱜ ᱡᱮᱨᱚᱠᱚᱢ ᱚᱱᱮ ᱥᱤᱞᱫᱟᱹ ᱯᱟᱛᱟ,
ᱴᱷᱤᱠ᱾
ᱟᱨᱚ ᱟᱨᱚ ᱮᱢᱟᱱ ᱠᱤᱪᱷᱩ ᱠᱤᱪᱷᱩ ᱡᱟᱭᱜᱟᱨᱮ ᱪᱟᱞᱟᱣ ᱨᱮᱱᱟᱜ ᱢᱟᱱᱮ᱾ ᱮᱸ ᱯᱞᱟᱱ ᱢᱮᱱᱟᱜ ᱠᱟᱫᱟ ᱟᱫᱚ ᱪᱟᱞᱟᱣ᱾ ᱚᱱᱟ ᱮᱠᱷᱚᱱ ᱚᱠᱛᱚ ᱪᱮ ᱵᱟᱝ ᱦᱩᱭ ᱠᱟᱱᱟ ᱢᱟᱱᱮ ᱵᱟᱹᱧ ᱧᱟᱢ ᱠᱟᱜ-ᱟ᱾ ᱫᱚ ᱡᱩᱫᱤ ᱚᱠᱛᱚᱧ ᱧᱟᱢᱟ ᱛᱟᱦᱞᱮ ᱚᱵᱚᱥᱥᱳᱭᱤᱧ ᱪᱟᱞᱟᱜ-ᱟ᱾
ᱚᱵᱚᱥᱥᱳ ᱱᱤᱛᱳᱜ ᱫᱚ ᱥᱮᱪᱮᱫ ᱛᱟᱞᱟᱛᱮ ᱦᱮᱱᱟᱜ ᱵᱤᱱᱟ ᱛᱚ ᱱᱤᱛᱳᱜ ᱛᱚ ᱫᱟᱸᱬᱟᱱ ᱚᱠ ᱛᱚ ᱫᱚ ᱵᱟᱝ ᱠᱟᱱᱟ ᱱᱤᱛᱳᱜ ᱫᱚ ᱚᱞᱚᱜ ᱯᱟᱲᱦᱟᱣ ᱛᱟᱞᱟᱛᱮ ᱥᱤᱠᱷᱱᱟᱹᱛ ᱛᱟᱞᱟᱛᱮ ᱱᱤᱛᱳᱜ ᱫᱚ ᱦᱟᱨᱟ ᱵᱩᱨᱩ ᱦᱩᱭᱩᱜ-ᱟ᱾ ᱴᱷᱤᱠ ᱜᱮᱭᱟ ᱡᱚᱠᱷᱚᱱ ᱚᱠᱛᱚ ᱛᱟᱦᱮᱱᱟ ᱱᱤᱥᱪᱳᱭ ᱫᱟᱸᱬᱟᱱ᱾ ᱠᱚᱫᱚ ᱢᱤᱫ ᱫᱤᱱ ᱦᱤᱞᱳᱜ ᱢᱤᱫ ᱫᱤᱱ ᱥᱮᱴᱮᱨᱚᱜ ᱜᱮᱭᱟ ᱩᱱᱫᱚ ᱱᱤᱥᱪᱳᱭ ᱦᱟᱸᱜ ᱫᱚ ᱵᱤᱱ᱾ ᱫᱤᱥᱚᱢ ᱫᱚᱵᱤᱱ ᱥᱟᱜᱟᱲ ᱜᱮᱭᱟ ᱫᱤᱥᱚᱢ ᱨᱮᱱᱟᱜ ᱵᱩᱜᱤ ᱵᱟᱹᱲᱤᱡ ᱫᱚᱵᱤᱱ᱾ ᱥᱟᱵ ᱛᱤᱭᱳᱜᱽ ᱜᱮᱭᱟ ᱴᱷᱤᱠ ᱜᱮᱭᱟ ᱴᱷᱤᱠ ᱜᱮᱭᱟ ᱟᱞᱮ ᱠᱚᱞᱮᱡᱽ᱾ ᱪᱟᱞᱟᱣ ᱞᱮᱱᱟ ᱪᱟᱭ ᱪᱟᱞᱟᱣᱮᱱ ᱥᱮᱨᱢᱟ ᱞᱩᱜᱩ ᱵᱩᱨᱩ ᱜᱷᱟᱱᱴᱟ ᱵᱟᱲᱮ ᱨᱮᱱᱟᱜ ᱧᱩᱛᱩᱢ ᱵᱤᱱ ᱟᱸᱡᱚᱢ ᱠᱟᱫᱟ᱾
ᱦᱮᱸ ᱦᱮᱸ ᱞᱩᱜᱩ ᱵᱩᱨᱩ ᱜᱷᱟᱱᱴᱟ ᱵᱟᱲᱮ ᱦᱮᱸ᱾
ᱡᱟᱸᱦᱟ ᱫᱚ ᱟᱵᱚᱱᱟᱜ ᱫᱷᱚᱨᱚᱢ ᱜᱟᱲ ᱠᱟᱱᱟ ᱚᱱᱟ ᱜᱟᱲ ᱨᱮ᱾ ᱪᱟᱞᱟᱣᱱᱟ ᱟᱞᱤᱧ ᱱᱤᱡᱮᱞᱤᱧ ᱪᱟᱞᱟᱣ ᱞᱮᱱᱟ ᱛᱚ ᱦᱮᱸ ᱥᱟᱨᱤ ᱥᱟᱨᱤ᱾ ᱟᱹᱰᱤ ᱧᱮᱞ ᱧᱚᱝ ᱞᱮᱠᱟᱱ ᱡᱤᱱᱤᱥ ᱚᱸᱰᱮ ᱫᱚ ᱦᱮᱱᱟᱜᱼᱟ ᱴᱷᱤᱠ ᱜᱮᱭᱟ ᱡᱮᱞᱮᱠᱟ᱾ ᱩᱢᱻ ᱮᱭᱟᱭ ᱜᱚᱴᱟᱝ ᱵᱩᱨᱩ ᱯᱟᱨᱚᱢ ᱠᱟᱛᱮ ᱡᱮᱞᱮᱠᱟ ᱚᱱᱟ᱾ ᱵᱚᱸᱜᱟ ᱵᱩᱨᱩ ᱛᱷᱟᱱ ᱛᱤᱭᱳᱜ ᱦᱳᱭᱳᱜ-ᱟ᱾ ᱚᱱᱠᱟᱜᱮ ᱚᱸᱰᱮᱱᱟᱜ ᱢᱟᱱᱮ᱾ ᱡᱟᱸᱦᱟ ᱡᱟᱸᱦᱟ ᱡᱤᱱᱤᱥ ᱠᱚᱠᱚ ᱠᱤᱨᱤᱧ ᱟᱠᱷᱨᱤᱧᱟ ᱟᱨᱠᱤ ᱟᱵᱚᱱᱟᱜ ᱡᱟᱹᱛᱤᱭᱟᱹᱨᱤ ᱥᱟᱯᱟᱵ ᱞᱮᱠᱟᱛᱮ᱾ ᱟᱸᱜ-ᱥᱟᱨ ᱠᱟᱯᱤ ᱛᱩᱢᱫᱟᱜ ᱴᱟᱢᱟᱠ ᱴᱷᱮᱸᱜᱟ᱾ ᱟᱨᱦᱚᱸ ᱮᱢᱟᱱ ᱛᱮᱭᱟᱜ ᱠᱷᱚᱭ᱾